ᱦᱮᱞᱳᱣ! ᱦᱮᱸ ᱪᱮᱜ, ᱦᱮᱸᱢ ᱪᱮᱜ ᱞᱮᱠᱟ ᱢᱮᱱᱟᱢᱟ ᱵᱚᱭᱦᱟ?
ᱵᱮᱥ ᱜᱮ ᱢᱤᱱᱟᱹᱧ ᱠᱟᱫᱤᱧᱟ, ᱟᱢᱜᱮ ᱚᱠᱟ ᱞᱮᱠᱟ ᱢᱮᱱᱟᱜ ᱢᱮᱭᱟ?
ᱦᱮᱸ ᱤᱧ ᱦᱚᱸ ᱱᱟᱯᱟᱭ ᱵᱟᱲᱟ ᱜᱮ᱾
ᱦᱮᱸ ᱚᱲᱟᱜ ᱠᱚᱨᱮ ᱡᱚᱛᱚ ᱦᱚᱲ ᱜᱮ ᱱᱟᱯᱟᱭ ᱜᱮ?
ᱦᱮᱸ ᱦᱮᱸ ᱦᱮᱸ, ᱱᱟᱯᱟᱭ ᱜᱮ, ᱚᱸᱰᱮ ᱦᱚᱸᱛᱚ ᱱᱟᱯᱟᱭ ᱜᱮ?
ᱦᱳᱭ ᱟᱞᱮ ᱦᱚᱸ ᱱᱟᱯᱟᱭ ᱜᱮ ᱡᱚᱛᱚ ᱜᱮ᱾
ᱟᱪᱪᱷᱟ ᱟᱪᱪᱷᱟ ᱟᱪᱪᱷᱟ᱾ ᱛᱟᱦᱚᱞᱮ ᱫᱮ ᱛᱚᱵᱮ ᱟᱫᱚ ᱢᱤᱫ ᱵᱟᱨ ᱠᱟᱛᱷᱟ ᱞᱟᱝ ᱨᱚᱯᱚᱲ ᱵᱟᱲᱟ ᱞᱮᱝᱜᱮ᱾
ᱦᱳᱭ ᱦᱳᱭ
ᱟᱫᱚ ᱥᱟᱛᱟᱢ ᱠᱚᱫᱚ ᱚᱠᱟ ᱞᱮᱠᱟᱱᱟᱜ ᱞᱟᱝ ᱥᱟᱹᱛ ᱥᱟᱯᱲᱟᱣ ᱠᱟᱫᱟ ᱱᱟᱦᱟᱸᱜ?
ᱦᱩᱸ ᱱᱤᱛᱚᱜ ᱫᱚ ᱤᱧᱫᱚ ᱥᱟᱛᱟᱢ ᱠᱚᱫᱚᱧ ᱵᱷᱟᱹᱵᱤ ᱵᱟᱲᱟᱭᱮᱫᱟ ᱡᱮ ᱵᱟᱝᱢᱟ ᱡᱟᱦᱟᱸ ᱠᱚ, ᱯᱟᱹᱦᱤᱞ ᱵᱤᱫᱟᱹᱞ ᱡᱟᱦᱟᱸ ᱛᱟᱦᱮᱸ ᱠᱟᱱᱟ ᱟᱫᱚ ᱮᱠᱷᱚᱱ ᱫᱚ ᱦᱟᱸᱜ ᱱᱟᱜ ᱫᱚ ᱵᱟᱹᱭ ᱵᱟᱹᱭᱛᱮ ᱟᱫᱚ ᱟᱫ ᱪᱟᱞᱟᱜ ᱠᱟᱱᱟ ᱚᱱᱟ ᱠᱚ ᱵᱟᱨᱮᱛᱮ ᱠᱟᱹᱴᱤᱡ ᱞᱟᱝ ᱨᱚᱯᱚᱲᱟ᱾
ᱦᱮᱸ ᱦᱮᱸ ᱦᱮᱸ, ᱟᱹᱰᱤ ᱱᱟᱯᱟᱭ ᱥᱟᱛᱟᱢ ᱠᱟᱱᱟ ᱤᱧ ᱦᱚᱸᱧ ᱠᱩᱥᱤᱭᱟᱜ ᱠᱟᱱ ᱜᱮᱭᱟ᱾ ᱟᱫᱚ ᱢᱟᱥᱮ ᱛᱟᱦᱚᱞᱮ ᱩᱭᱦᱟᱹᱨ ᱛᱟᱞᱟᱝ ᱢᱮ ᱪᱮᱫ ᱪᱮᱫ ᱠᱚ ᱟᱫᱚᱜ ᱠᱟᱱ ᱞᱮᱠᱟ ᱵᱩᱡᱷᱟᱹᱜ ᱠᱟᱱᱟ? ᱥᱮ ᱟᱫ ᱟᱠᱟᱱᱟ?
ᱦᱮᱸ ᱯᱟᱹᱦᱤᱞ ᱦᱟᱯᱲᱟᱢ ᱠᱚ ᱡᱟᱦᱟᱸ ᱠᱚ ᱵᱮᱣᱦᱟᱨᱮᱫ ᱠᱟᱱ ᱛᱟᱦᱮᱸᱫ ᱡᱟᱦᱟᱸ ᱮᱠᱷᱚᱱ ᱫᱚ ᱡᱮᱢᱚᱱ ᱪᱟᱥ ᱠᱟᱹᱢᱤᱜᱮ ᱮᱠᱷᱚᱱ ᱫᱚ ᱪᱟᱥ ᱠᱟᱹᱢᱤ ᱨᱮᱱᱟᱜ ᱫᱤᱱ ᱠᱟᱱᱟ᱾ ᱛᱚ ᱪᱟᱥ ᱠᱟᱹᱢᱤ ᱨᱮᱜᱮ ᱡᱟᱦᱟᱸ ᱯᱟᱹᱦᱤᱞ ᱵᱤᱫᱟᱹᱞ ᱫᱚ ᱱᱟᱦᱮᱞ, ᱱᱟᱦᱮᱞ ᱠᱚ ᱵᱮᱣᱦᱟᱨᱮᱫ ᱠᱟᱱ ᱛᱟᱦᱮᱸᱫ ᱚᱱᱟ ᱮᱠᱷᱚᱱ ᱢᱟ ᱫᱚ ᱟᱫᱷᱩᱱᱤᱠ ᱮᱠᱷᱚᱱ ᱢᱟ ᱴᱮᱠᱴᱟᱨ ᱠᱚ ᱦᱩᱭ ᱟᱠᱟᱱᱛᱮ ᱪᱟᱥ ᱠᱟᱹᱢᱤ ᱞᱟᱹᱜᱤᱫ ᱢᱟ ᱴᱮᱠᱴᱟᱨ ᱜᱮᱠᱚ ᱵᱮᱣᱦᱟᱨᱮᱫ ᱠᱟᱱ᱾ ᱛᱟᱦᱚᱞᱮ ᱠᱷᱟᱱ ᱫᱚ ᱵᱟᱹᱭ ᱵᱟᱹᱭᱛᱮ ᱡᱟᱦᱟᱸ ᱟᱵᱚᱣᱟᱜ ᱚᱱᱟ ᱱᱟᱦᱮᱞ ᱠᱚᱫᱚ ᱟᱫ ᱤᱫᱤᱜ ᱠᱟᱱᱟ᱾ ᱦᱳᱭ ᱟᱨ ᱦᱮᱸ ᱱᱟᱦᱮᱞ ᱥᱟᱞᱟᱜ ᱟᱨᱚ ᱢᱤᱫᱴᱟᱝ ᱚᱱᱟ ᱡᱟᱦᱟᱸ ᱡᱤᱱᱤᱥ ᱛᱟᱦᱮᱸ ᱠᱟᱱᱟ ᱟᱬᱜᱚᱢ
ᱦᱮᱸ ᱦᱮᱸ
ᱦᱮᱸ
ᱟᱬᱜᱚᱢ ᱡᱟᱦᱟᱸ ᱫᱚ ᱦᱟᱥᱟ ᱥᱤ ᱛᱟᱭᱱᱚᱢ ᱦᱩᱭᱩᱜ ᱠᱟᱱᱟ ᱚᱱᱟ ᱠᱚᱫᱚ
ᱦᱳᱭ ᱦᱳᱭ ᱚᱱᱟ ᱥᱚᱢᱟᱱ ᱠᱟᱜ᱾
ᱦᱮᱸ᱾
ᱟᱨ ᱮᱠᱷᱚᱱ ᱠᱚᱢᱟ ᱮᱠᱷᱚᱱ ᱢᱟ ᱧᱮᱞᱚᱜ ᱠᱟᱱ ᱡᱮ ᱵᱟᱝᱢᱟ ᱚᱱᱟ ᱟᱫᱷᱩᱱᱤᱠ ᱡᱟᱦᱟᱸ ᱴᱨᱟᱠᱴᱟᱨ ᱠᱚ ᱦᱩᱭ ᱠᱟᱱᱛᱮ ᱰᱟᱹᱝᱨᱤ ᱢᱮᱨᱚᱢ ᱠᱚᱦᱚᱸ ᱠᱚ ᱦᱚᱸ ᱟᱫᱚ ᱵᱟᱹᱭ ᱵᱟᱹᱭ ᱛᱮᱠᱚ ᱩᱱᱠᱩᱣᱟᱜ ᱪᱚᱞ ᱠᱚᱦᱚᱸ ᱪᱟᱵᱟ ᱤᱫᱤᱜ ᱠᱟᱱᱟ᱾
ᱪᱟᱵᱟ ᱤᱫᱤᱜ ᱠᱟᱱᱟ ᱦᱮᱸ᱾ ᱟᱨ ᱟᱨᱦᱚᱸ
ᱦᱮᱸ ᱢᱟ ᱠᱟᱹᱴᱤᱡ ᱟᱢ ᱞᱟᱹᱭ ᱛᱟᱞᱟᱝ ᱢᱮ ᱦᱮᱸ?
ᱦᱮᱸ ᱤᱧ ᱠᱟᱹᱡ ᱤᱧ ᱞᱟᱹᱭ ᱞᱮᱜᱮ᱾ ᱟᱨ ᱧᱮᱞᱚᱜ ᱠᱟᱱᱟ ᱱᱮᱛᱟᱨ ᱰᱟᱝᱨᱤ ᱠᱟᱰᱟ ᱠᱚᱦᱚᱸ ᱵᱟᱠᱚ ᱫᱚᱦᱚᱭᱮᱫ ᱠᱚᱣᱟ᱾ ᱢᱟᱱᱮ ᱩᱱᱠᱩ ᱫᱟᱢ ᱠᱚᱢ ᱠᱚ ᱟᱨ ᱠᱟᱰᱟ ᱠᱚᱦᱚᱸ ᱵᱟᱠᱚ ᱫᱚᱦᱚᱭᱮᱫ ᱠᱚᱣᱟ ᱢᱟᱱᱮ ᱜᱟᱹᱰᱤ ᱠᱚᱢᱟ ᱵᱟᱝ ᱛᱟᱦᱮᱱ ᱠᱟᱱᱟ ᱡᱮ ᱜᱟᱹᱰᱤ ᱠᱚ ᱚᱨ-ᱟ ᱟᱫᱚ ᱢᱚᱴᱚᱨ ᱜᱟᱹᱰᱤ ᱠᱚ ᱩᱰᱩᱠᱟᱱ ᱠᱷᱟᱹᱛᱤᱨ ᱛᱮ ᱥᱟᱹᱨᱤᱜᱮ ᱚᱱᱟ ᱦᱚᱸ ᱩᱱᱠᱩᱣᱟᱜ ᱫᱚ ᱟᱫᱚᱜ ᱠᱟᱱᱟ ᱵᱟᱝ ᱥᱮ?
ᱦᱳᱭ ᱦᱳᱭ ᱦᱳᱭ
ᱩᱸ ᱟᱨ ᱚᱱᱟ ᱱᱟᱦᱮᱞ ᱥᱤ ᱠᱷᱟᱹᱛᱤᱨ ᱛᱮᱦᱚᱸ ᱟᱫᱚᱜ ᱠᱟᱱ ᱜᱮᱭᱟ᱾ ᱟᱨ ᱟᱨ ᱪᱮᱫ ᱠᱚ ᱟᱫᱚᱜ ᱠᱟᱱ ᱞᱮᱠᱟᱢ ᱵᱩᱡᱷᱟᱹᱣ ᱫᱟ ᱟᱢ ᱢᱤᱫ ᱵᱟᱨᱭᱟ ᱞᱟᱹᱭ ᱛᱟᱞᱟᱝ ᱢᱮ?
ᱦᱚᱜ-ᱚᱭ ᱟᱨᱚ ᱦᱟᱸᱜ ᱡᱟᱦᱟᱸ ᱮᱠᱷᱚᱱ ᱫᱚ ᱟᱫᱷᱩᱱᱤᱠ ᱡᱟᱦᱟᱸ ᱚᱱᱟ ᱦᱩᱲᱩ ᱯᱤᱥᱟᱹᱣ ᱠᱚᱞ ᱠᱩ ᱦᱩᱭ ᱠᱟᱱ ᱛᱮ ᱚᱱᱟ ᱰᱷᱤᱝᱠᱤ ᱠᱚᱫᱚ ᱟᱫᱚ ᱦᱟᱸᱜ ᱱᱟᱦᱟᱜ ᱫᱚ ᱟᱫᱚᱜ ᱠᱟᱱ ᱛᱟᱵᱩᱱᱟ᱾ ᱚᱱᱟ ᱯᱟᱹᱦᱤᱞ ᱫᱚ ᱦᱩᱲᱩ ᱠᱚᱫᱚ ᱦᱩᱲᱩ ᱮᱢᱟᱱ ᱛᱮᱭᱟᱜ ᱜᱚᱢ ᱮᱢᱟᱱ ᱠᱚᱫᱚ ᱚᱱᱟ ᱫᱚ ᱞᱟᱦᱟ ᱛᱮᱫᱚ ᱯᱟᱹᱦᱤᱞ ᱵᱤᱫᱟᱹᱞ ᱫᱚ ᱰᱷᱤᱝᱠᱤ ᱛᱮᱵᱩᱱ ᱦᱩᱲᱩᱝ ᱮᱫ ᱛᱟᱦᱮᱸᱫ ᱚᱱᱟ ᱛᱮᱜᱮᱵᱩᱱ ᱜᱩᱸᱰᱟᱹᱭᱮᱫ ᱛᱟᱦᱮᱸᱫ, ᱦᱚᱞᱚᱝ ᱠᱩ ᱟᱨ ᱮᱠᱷᱚᱱ ᱫᱚ ᱢᱟ ᱚᱱᱟ ᱠᱚᱞ ᱠᱚ ᱦᱩᱭ ᱟᱠᱟᱱ ᱠᱷᱟᱹᱛᱤᱨ ᱚᱱᱟ ᱠᱚᱛᱮᱜ ᱜᱮ ᱜᱩᱸᱰᱟᱹ ᱵᱟᱲᱟ ᱦᱩᱭᱩᱜ ᱠᱟᱱᱟ, ᱛᱟᱦᱞᱮ ᱚᱱᱟ ᱰᱷᱤᱝᱠᱤ ᱠᱚᱨᱮᱱᱟᱜ ᱪᱚᱞ ᱠᱚᱦᱚᱸ ᱮᱠᱷᱚᱱ ᱫᱚ ᱟᱜ ᱤᱫᱤᱜ ᱠᱟᱱᱟ ᱦᱟᱸᱜ ᱟᱵᱩ ᱠᱷᱚᱱ᱾
ᱦᱮᱸ ᱦᱮᱸ ᱟᱸᱭ ᱴᱷᱤᱠ ᱠᱮᱢ ᱩᱭᱦᱟᱹᱨ ᱟᱠᱟᱫᱟ᱾ ᱟᱹᱰᱤ ᱥᱟᱹᱨᱤᱜᱮ ᱟᱸ
ᱴᱤᱜ ᱞᱟᱹᱭ ᱛᱟᱞᱟᱝ ᱢᱮ ᱟᱢ, ᱡᱟᱦᱟᱸ ᱚᱝᱠᱟ ᱡᱟᱦᱟᱸ ᱟᱫᱚᱜ ᱠᱟᱱ ᱛᱟᱞᱟ ᱛᱟᱵᱚᱱᱟ ᱚᱱᱠᱟᱱ ᱡᱤᱱᱤᱥᱠᱩ᱾
ᱟᱸ ᱤᱧᱤᱧ ᱩᱭᱦᱟᱹᱨ ᱫᱟ ᱚᱱᱟ ᱦᱟᱺᱰᱤ ᱪᱟᱞᱟ ᱦᱚᱸ ᱱᱮᱛᱟᱨ ᱫᱚ ᱵᱟᱭ ᱧᱮᱞᱚᱜ ᱠᱟᱱᱟ, ᱜᱤᱫᱽᱨᱟᱹ ᱵᱮᱲᱟ ᱨᱮ ᱡᱟᱦᱟᱸ ᱠᱚᱵᱚᱱ ᱧᱮᱞ ᱞᱮᱜ-ᱟ ᱡᱮ ᱢᱟᱫ ᱨᱮᱱᱟᱜ ᱭᱩᱜ ᱠᱟᱱᱟ ᱟᱸ ᱪᱟᱸᱪ ᱦᱩᱭᱩᱜ ᱠᱟᱱᱟ, ᱤᱭᱟᱹ ᱠᱟᱛᱮᱜ ᱠᱚ ᱵᱮᱱᱟᱣ ᱠᱮᱭᱟ, ᱚᱱᱟ ᱫᱚ ᱦᱩᱭᱩᱜ ᱠᱟᱱᱟ ᱴᱩᱯᱞᱟᱹᱜ ᱞᱮᱠᱟ ᱧᱮᱞᱚᱜ ᱛᱟᱦᱮᱱ ᱦᱮᱸ, ᱦᱟᱺᱰᱤ ᱪᱟᱞᱟ ᱠᱟᱱᱟ ᱟᱫᱚ ᱚᱱᱟ ᱪᱟᱞᱟ ᱫᱚ ᱠᱤᱛᱟᱹ ᱪᱟᱜᱟᱫ ᱠᱟᱛᱮ ᱠᱚ ᱪᱟᱞᱟᱣ ᱛᱟᱦᱮᱸᱜ ᱦᱟᱺᱰᱤ ᱠᱚ᱾ ᱟᱨ ᱱᱮᱛᱟᱨ ᱫᱚ ᱪᱮᱫ ᱵᱚᱱ ᱧᱮᱞᱟ ᱚᱱᱟ ᱱᱹᱮᱴ ᱠᱚᱨᱮ ᱱᱟᱜ ᱡᱟᱞ ᱛᱮᱠᱚ ᱪᱟᱞᱟᱭᱟ᱾
ᱦᱳᱭ ᱮᱠᱷᱚᱱ ᱫᱚ ᱚᱱᱟ ᱱᱮᱴ ᱠᱚᱨᱮᱱᱟᱜ ᱡᱟᱞ ᱛᱮᱠᱚ ᱪᱟᱞᱟᱣᱮᱫ ᱠᱟᱱᱟ ᱟᱨ ᱚᱱᱟ ᱡᱟᱦᱟᱸ ᱟᱵᱩ ᱢᱤᱫ ᱴᱟᱝ ᱯᱟᱹᱦᱤᱞ ᱵᱤᱫᱟᱹᱞ ᱨᱮ ᱡᱟᱦᱟᱸ ᱛᱮᱦᱮᱸ ᱠᱟᱱ ᱫᱚ ᱚᱱᱟ ᱠᱟᱰᱷᱩᱢ ᱦᱮᱸ ᱚᱱᱟ ᱠᱟᱰᱦᱩᱢ ᱦᱮᱸᱥᱮ ᱚᱱᱟ ᱠᱚᱦᱚᱸ ᱟᱫᱚᱜ ᱠᱟ ᱦᱮᱸ ᱵᱤᱸᱰᱤ ᱠᱩ ᱦᱮᱸ ᱮᱠᱫᱚᱢ ᱚᱱᱟ ᱠᱚᱫᱚ ᱟᱫᱚ ᱵᱟᱹᱭ ᱵᱟᱹᱭᱛᱮ ᱮᱠᱫᱚᱢ ᱟᱫᱚᱜ ᱠᱟᱱ ᱛᱟᱵᱩᱱᱟ ᱡᱟᱦᱟᱸ ᱞᱟᱹᱠᱛᱤᱭᱟᱱ ᱡᱤᱱᱤᱥ ᱜᱮ ᱟᱫᱚᱜ ᱠᱟᱱ ᱛᱟᱵᱩᱱᱟ᱾
ᱦᱮᱸ ᱦᱮᱸ
ᱟᱫᱚ ᱚᱱᱟ ᱠᱚᱫᱚ ᱟᱵᱚ ᱫᱚ ᱥᱚᱝᱨᱚᱠᱷᱚᱱ ᱫᱚᱦᱚ ᱞᱟᱜᱟᱣ ᱵᱚᱱᱟ ᱛᱚ ᱯᱟᱹᱦᱤᱞ ᱢᱟᱱᱮ ᱦᱟᱯᱲᱟᱢ ᱠᱚᱫᱚ ᱡᱟᱦᱟᱸ ᱠᱩ ᱠᱚᱨᱟᱣ ᱧᱮᱞ ᱟᱹᱜᱩᱣ ᱠᱟᱫᱟ ᱵᱚᱱ ᱟ ᱟᱫᱚ ᱚᱱᱟ ᱠᱚ ᱦᱟᱸᱜ ᱢᱟ ᱵᱟᱹᱭ ᱵᱟᱹᱭᱛᱮ ᱟᱫᱚᱜ ᱠᱟᱱ ᱛᱟᱦᱞᱮ ᱟᱵᱩ ᱫᱚ ᱜᱤᱫᱟᱹᱨ ᱯᱤᱫᱟᱹᱨ ᱠᱚᱫᱚ ᱦᱟᱸᱜ ᱪᱮᱫ ᱵᱚᱱ ᱞᱟᱹᱭ ᱭᱟᱠᱚᱣᱟ ᱟᱫᱚ ᱩᱱᱠᱩ ᱞᱟᱹᱭ ᱠᱟᱛᱮᱜ ᱦᱚ ᱛᱚ ᱟᱨ ᱦᱟᱸᱜ ᱵᱟᱝᱠᱩ ᱵᱩᱡᱽ ᱧᱟᱢᱟ ᱛᱟᱦᱮ ᱩᱱᱠᱩ ᱫᱚ ᱫᱮᱠᱷᱟᱣ ᱠᱚ ᱞᱟᱜᱟᱜ-ᱟ, ᱛᱷᱟᱞᱮ ᱚᱱᱟ ᱦᱮᱸ ᱚᱱᱟ ᱠᱚ ᱵᱟᱨᱮᱛᱮ ᱛᱟᱦᱞᱮ ᱟᱵᱚ ᱫᱚ ᱚᱱᱟ ᱫᱚ ᱱᱤᱛ ᱦᱚᱸ ᱟᱵᱩ ᱫᱚ ᱥᱚᱝᱨᱚᱠᱷᱚᱱ ᱞᱟᱜᱟᱣ ᱤᱫᱤ ᱵᱚᱱᱟ᱾
ᱞᱟᱜᱟᱣ ᱜᱮ ᱟᱨ ᱟᱨ ᱱᱮᱛᱟᱨ ᱚᱱᱟ ᱜᱟᱸᱰᱚ ᱢᱟᱹᱪᱤ ᱠᱚᱦᱚᱸ ᱵᱟᱹᱭ ᱵᱟᱹᱭᱛᱮ ᱟᱫᱚᱜ ᱠᱟᱱᱟ ᱪᱟᱹᱴᱟᱹᱭ ᱮᱢᱟᱱ ᱠᱚ ᱟᱫᱚᱜ ᱠᱟᱱᱟ᱾ ᱦᱮᱸ
ᱮᱠ ᱦᱮᱸ ᱟᱫᱚ ᱮᱠᱷᱚᱱ ᱠᱩ ᱦᱚᱲ ᱠᱚᱢᱟ ᱚᱱᱮ ᱡᱩᱜᱽ ᱵᱚᱫᱚᱞ ᱱᱮᱱ ᱥᱟᱶ ᱥᱟᱶᱛᱮ ᱦᱚᱲ ᱠᱚᱦᱚᱸ ᱟᱹᱰᱤ ᱠᱚ ᱥᱩᱠᱷᱤᱱ ᱱᱮᱱᱟ, ᱟᱫᱚ ᱠᱷᱟᱱ ᱚᱱᱟ ᱚᱱᱟ ᱯᱟᱹᱴᱭᱟᱹ ᱜᱟᱞᱟᱝ ᱠᱚᱦᱚᱸ ᱮᱠᱷᱚᱱ ᱠᱩ ᱟᱢᱫᱟ ᱦᱚᱲ ᱜᱮ ᱵᱟᱝᱠᱚ ᱵᱟᱰᱟᱭᱟ᱾ ᱟᱫᱚ ᱚᱱᱟ ᱦᱮᱸ, ᱟᱫᱚ ᱦᱮᱸ, ᱵᱟᱡᱟᱨ ᱠᱷᱚᱱ ᱠᱩ ᱢᱟᱫᱩᱨ ᱠᱚᱠᱚ ᱠᱤᱨᱤᱧ ᱟᱹᱜᱩᱭᱮᱫ ᱛᱮ ᱟᱫᱚ ᱯᱟᱹᱴᱭᱟᱹ ᱠᱚᱫᱚ ᱵᱟᱠᱚ ᱜᱟᱞᱟᱝ ᱮᱫ ᱫᱟ ᱚᱱᱟ ᱡᱟᱦᱟᱸ ᱛᱟᱞᱮ ᱠᱚᱨᱮ, ᱛᱟᱞᱮ ᱥᱟᱠᱟᱢ ᱨᱮᱱᱟᱜ ᱯᱟᱹᱴᱭᱟᱹ ᱠᱚᱠᱩ ᱜᱟᱞᱟᱝ ᱮᱫ ᱛᱟᱦᱮᱸᱫ᱾
ᱦᱮᱸ ᱦᱮᱸ ᱠᱷᱤᱡᱩᱨ ᱠᱚ ᱠᱷᱤᱡᱩᱨ ᱠᱚᱨᱮᱱᱟᱜ ᱠᱤᱛᱟᱹ ᱠᱤᱛᱟᱹ ᱠᱤᱛᱟᱹ᱾
ᱠᱤᱛᱟᱹ ᱠᱷᱤᱡᱩᱨ ᱠᱚᱨᱮᱱᱟᱜ, ᱚᱱᱟ ᱠᱚᱦᱚᱸ ᱵᱟᱹᱭ ᱵᱟᱹᱭᱛᱮ ᱟᱫᱚ ᱟᱫᱚᱜ
ᱟᱫᱚᱜ ᱠᱟᱱᱟ ᱦᱮᱸ᱾ ᱟᱫᱚ ᱩᱱ ᱥᱩᱢᱚᱭ ᱫᱚ ᱜᱚᱲᱚᱢ ᱵᱩᱲᱦᱤ ᱠᱚᱵᱚᱱ ᱧᱮᱞ ᱠᱮᱠᱚᱣᱟ ᱚᱱᱟ ᱠᱤᱛᱟᱹ ᱫᱚ ᱮᱸ ᱤᱭᱟᱹ ᱠᱟᱛᱮ ᱪᱟᱜᱟᱫ ᱠᱟᱛᱮ ᱠᱚ ᱫᱚᱦᱚ ᱠᱮᱭᱟ ᱟᱭᱩᱵ ᱥᱚᱢᱚᱭ ᱯᱟᱹᱴᱭᱟᱹ ᱠᱚ ᱜᱟᱞᱟᱝ ᱠᱮᱭᱟ᱾ ᱟᱨ ᱡᱚᱱᱚᱜ ᱠᱚᱠᱚ ᱜᱟᱞᱟᱝ ᱠᱮᱭᱟ ᱵᱟᱝ ᱥᱮ?
ᱦᱳᱭ ᱦᱳᱭ ᱦᱳᱭ᱾
ᱡᱚᱱᱚᱜ ᱠᱚ, ᱱᱮᱛᱟᱨ ᱫᱚ ᱚᱱᱟ ᱡᱚᱱᱚᱜ ᱜᱟᱞᱟᱝ ᱠᱚᱠᱚ ᱦᱤᱲᱤᱧ ᱮᱫᱟ ᱯᱟᱹᱴᱭᱟᱹ ᱜᱟᱞᱟᱝ ᱠᱚ ᱦᱤᱲᱤᱧᱚᱜ ᱠᱟᱱᱟ᱾ ᱟᱨ ᱪᱟᱹᱴᱟᱹᱭ ᱪᱟᱹᱴᱟᱹᱭ ᱵᱮᱱᱟᱣ ᱞᱟᱹᱜᱤᱫ ᱛᱮᱫᱚ ᱛᱟᱞᱮ ᱥᱟᱠ ᱠᱟᱢ ᱠᱚ ᱵᱮᱵᱚᱦᱟᱨ ᱠᱮᱭᱟ᱾ ᱟᱨ ᱱᱮᱛᱟᱨ ᱢᱟ ᱚᱱᱟ ᱟᱥᱚᱱ ᱠᱚᱵᱚᱱ ᱵᱮᱵᱚᱦᱟᱨ ᱫᱟ ᱮ ᱫᱩᱲᱩᱵ ᱟᱜ ᱞᱟᱜᱤᱫ ᱦᱟᱱᱟ ᱱᱟᱱᱟ ᱦᱩᱱᱟᱹᱨᱟᱜ᱾
ᱦᱳᱭ᱾
ᱮᱸ ᱟᱨ ᱪᱮᱫ ᱠᱚ ᱟᱫᱚᱜ ᱠᱟᱱ ᱞᱮᱠᱟᱢ ᱵᱩᱡᱷᱟᱹᱣ ᱮᱫᱟ?
ᱟᱨ ᱚᱱᱠᱟ ᱟᱢᱫᱟ ᱡᱤᱱᱤᱥ ᱜᱮ ᱚᱱᱠᱟ ᱟᱫᱚᱜ ᱠᱟᱱ ᱛᱟᱵᱚᱱᱟ ᱡᱮᱢᱚᱱ ᱮᱸᱜ, ᱚᱱᱠᱟ ᱪᱮᱫ ᱞᱟᱹᱭ ᱜᱟᱱᱚᱜᱼᱟ? ᱮᱸ ᱠᱟᱹᱴᱤᱡ ᱢᱟᱥᱮ ᱟᱢ ᱜᱮ ᱠᱟᱹᱴᱤᱡ ᱞᱟᱹᱭ ᱜᱚᱫ ᱢᱮ᱾
ᱮ᱾ ᱮᱸᱜ ᱟᱹᱰᱤ ᱢᱟᱨᱟᱝ ᱠᱟᱛᱷᱟ ᱫᱚ ᱡᱷᱚᱛᱚ ᱠᱷᱚᱱᱟᱜ ᱛᱩᱢᱫᱟᱜ ᱴᱟᱢᱟᱠ ᱱᱮᱛᱟᱨ ᱫᱚ ᱟᱫ ᱤᱫ
ᱟᱻ
ᱵᱟᱹᱭ ᱵᱟᱹᱭ ᱛᱮ ᱰᱤᱡᱤᱴᱮᱞ ᱮᱱᱮᱡ ᱥᱮᱨᱮᱧ ᱠᱚ ᱥᱮᱴᱮᱨᱚᱜ ᱠᱟᱱᱟ, ᱟᱨ ᱵᱟᱯᱞᱟ ᱚᱠᱛᱚ ᱨᱤᱧ ᱧᱮᱞ ᱜᱮᱭᱟ ᱱᱟᱥᱮ ᱜᱮ ᱛᱷᱚᱲᱟᱜᱟᱱ ᱠᱟᱹᱡ ᱛᱟᱞᱟᱝ ᱠᱚ ᱨᱩ ᱵᱟᱲᱟ ᱜᱚᱫ ᱜᱮᱭᱟ, ᱤᱱᱟᱹ ᱛᱟᱭᱱᱚᱢ ᱫᱚ ᱟᱫᱚ ᱮᱴᱟᱜᱟᱜ ᱛᱮᱠᱚ ᱮᱱᱮᱜ ᱠᱟᱱᱟ, ᱛᱟᱨᱢᱟᱱᱮ ᱱᱚᱰᱮ ᱫᱚᱝ ᱞᱟᱜ ᱜᱬᱮ ᱮᱸ ᱡᱟᱦᱟᱱᱟᱜ ᱠᱚᱨᱮ ᱦᱤᱡᱩᱜ ᱠᱟᱱᱟ ᱞᱟᱜᱟᱜᱼᱟ ᱚᱱᱟ ᱥᱮᱨᱮᱧ ᱠᱚᱢᱟ ᱵᱚᱱ ᱟᱫ ᱮᱫ ᱜᱮᱭᱟ᱾ ᱵᱟᱹᱭ ᱵᱟᱹᱭᱛᱮ, ᱚᱱᱟ ᱥᱟᱶ ᱥᱟᱶᱛᱮ ᱨᱩ ᱥᱟᱯᱟᱵ ᱠᱚ ᱡᱮ ᱪᱮᱜ ᱠᱟᱱᱟ
ᱦᱩᱸ, ᱟᱫᱚ ᱦᱮᱸ ᱮᱠᱷᱚᱱ ᱢᱟ ᱛᱚ ᱮᱠᱚᱱᱳ ᱛᱟᱹᱣ ᱡᱩᱫᱤ ᱛᱩᱢᱫᱟᱜ ᱛᱟᱢᱟᱠ ᱫᱚ ᱮᱠᱷᱚᱱᱳ ᱧᱮᱞᱚᱜ ᱠᱟᱱ ᱜᱮᱭᱟ, ᱟᱭ ᱟᱫᱚ ᱮ ᱠᱟᱞ ᱪᱟᱵᱟ ᱞᱮᱠᱟ ᱫᱚ ᱮᱠᱷᱚᱱ ᱫᱚ ᱦᱟᱸᱜ ᱥᱟᱠᱚᱣᱟ ᱫᱚ ᱮᱠᱟᱞ ᱜᱮ ᱪᱟᱵᱟ ᱩᱛᱟᱹᱨ ᱟᱠᱟᱱᱟ ᱦᱟᱸᱜ᱾ ᱠᱷᱚᱱ ᱵᱟᱝ ᱜᱮ ᱧᱮᱞᱚᱜ ᱠᱟᱱᱟ, ᱦᱮᱸ ᱥᱟᱠᱣᱟ ᱛᱤᱨᱭᱳ, ᱦᱮᱸ ᱵᱷᱩᱣᱟᱹᱝ, ᱦᱟᱸ ᱦᱟᱸ᱾
ᱟᱨ ᱵᱷᱩᱣᱟᱹᱝ ᱫᱚ ᱟᱫᱚ ᱱᱮᱛᱟᱨ ᱫᱚ ᱧᱮᱞ ᱜᱮ ᱵᱟᱭ ᱧᱮᱞ ᱩᱛᱟᱹᱨᱚᱜ ᱠᱟᱱᱟ ᱩᱱ ᱚᱠ ᱛᱚ ᱫᱚ ᱛᱚᱵᱩ ᱜᱤᱫᱽᱨᱟᱹ ᱵᱮᱲᱟ ᱨᱮ ᱟᱵᱚ ᱡᱚᱠᱷᱚᱱ ᱵᱚᱱ ᱛᱟᱦᱮᱸᱭᱟ ᱟᱨ ᱜᱚᱲᱚᱢ ᱦᱟᱲᱟᱢ ᱛᱟᱠᱚ ᱩᱝᱠᱩ ᱠᱚ ᱮᱱᱮᱡ ᱠᱚᱠᱚ ᱪᱟᱞᱟᱣ ᱠᱚᱜᱼᱟ, ᱵᱷᱩᱣᱟᱹᱝ ᱠᱟᱱᱟ ᱢᱮᱱᱛᱮ ᱚᱱᱟ ᱫᱚᱠᱚ ᱠᱩᱲᱤ ᱦᱚᱯᱚᱱ ᱞᱮᱠᱟ ᱟᱨ ᱢᱤᱫᱴᱟᱝ ᱡᱤᱱᱤᱥ ᱞᱟᱝ ᱮᱛᱚᱢ ᱦᱚᱴᱚ ᱠᱟᱜ ᱠᱟᱱᱟ, ᱚᱱᱟ ᱥᱟᱡᱟᱣ ᱠᱚᱦᱚᱸ ᱱᱮᱛᱟᱨ ᱫᱚ ᱫᱟᱸᱥᱟᱭ ᱨᱮᱫᱚ ᱚᱝᱠᱟ ᱫᱚ ᱵᱟᱵᱚᱱ ᱥᱟᱡᱟᱣᱚᱜ ᱠᱟᱱᱟ᱾
ᱦᱳᱭ, ᱦᱳᱭ ᱦᱳᱭ ᱦᱳᱭ ᱟᱫᱚ ᱯᱟᱦᱤᱞ ᱚᱠᱛᱚ ᱫᱚ ᱡᱚᱢᱚᱱ ᱛᱤᱨᱞᱟᱹ ᱠᱚ ᱨᱮᱱᱟᱜ ᱦᱚᱸᱵᱚᱱ ᱥᱟᱡᱚᱜ ᱠᱟᱱ ᱛᱟᱦᱮᱸᱜ ᱟᱫᱚ ᱠᱷᱚᱱ ᱠᱚᱫᱚ ᱟᱫᱚ ᱵᱟᱹᱭ ᱵᱟᱹᱭᱛᱮ ᱦᱮᱸ ᱚᱱᱟ ᱠᱚᱦᱚᱸ ᱪᱟᱵᱟ ᱤᱫᱤᱜ ᱠᱟᱱᱟ, ᱚᱱᱟ ᱠᱚᱦᱚᱸ ᱟᱵᱚ ᱫᱚᱦᱚ ᱞᱟ ᱦᱮᱸ ᱫᱚᱦᱚ ᱞᱟᱠᱛᱤ ᱠᱟᱱ ᱛᱟᱵᱚᱱᱟ᱾
ᱦᱩᱸ᱾
ᱟᱫᱚ ᱚᱱᱟ ᱨᱮᱱᱟᱜ ᱦᱚᱸ ᱠᱟᱜ ᱠᱟᱨᱚᱱ ᱫᱚ ᱛᱟᱦᱮᱸᱜ ᱠᱟᱱ ᱜᱮᱭᱟ ᱮᱸ ᱟᱫᱚ ᱩᱱᱟᱹᱜ ᱵᱷᱮᱫ ᱥᱮᱫ ᱫᱚ ᱵᱟᱞᱟᱝ ᱪᱟᱞᱟᱜ ᱠᱟᱱᱟ ᱱᱟᱦᱟᱜ ᱱᱤᱛᱚᱜ ᱫᱚ ᱪᱮᱫᱟᱜ, ᱚᱱᱟ ᱫᱚ ᱥᱟ ᱥᱟᱡᱚᱜ ᱟᱠᱚ ᱪᱮᱫᱟᱜ? ᱱᱩᱠᱤᱱ ᱟᱭᱱᱚᱢ ᱟᱨ ᱠᱟᱡᱚᱞ ᱦᱩᱭᱩᱜ ᱠᱟᱱᱟ ᱮᱴᱟᱜ ᱮ ᱜᱟᱛᱟᱠ ᱨᱮᱱ ᱠᱚ ᱤᱫᱤ ᱞᱮᱫ ᱠᱤᱱ ᱠᱷᱟᱹᱛᱤᱨ ᱛᱮ ᱩᱱ ᱠᱤᱱ ᱯᱟᱸᱡᱟ ᱞᱟᱹᱜᱤᱫ ᱛᱮ ᱱᱩᱠᱩ ᱫᱚ ᱪᱷᱚᱫᱫᱚ ᱵᱮᱥ ᱠᱟᱛᱮᱜ, ᱦᱮᱸ ᱥᱟᱡᱽ ᱥᱤᱝᱜᱟᱹᱨ ᱟᱛᱮ ᱩᱱᱠᱩ ᱫᱚ ᱯᱟᱱᱛᱮ ᱠᱚ ᱪᱟᱞᱟᱣ ᱞᱮᱱᱟ, ᱚᱱᱟ ᱠᱷᱟᱹᱛᱤᱨ ᱦᱟᱭ ᱨᱮ ᱦᱟᱭᱨᱮ ᱠᱟᱛᱮ ᱫᱟᱥᱟᱭ ᱫᱚᱵᱚᱱ ᱞᱮᱭᱟ ᱾ ᱛᱚ ᱤᱱᱳᱜ ᱥᱮᱫ ᱫᱚ ᱵᱟᱞᱟᱝ ᱪᱟᱞᱟᱜ ᱠᱟᱱᱟ, ᱛᱚᱵᱮ ᱱᱮᱛᱟᱨ ᱫᱚ ᱵᱟᱹᱭ ᱵᱟᱹᱭᱛᱮ ᱟᱫ ᱤᱫᱤᱜ ᱠᱟᱱᱟ ᱚᱱᱟ ᱞᱟᱝ ᱨᱚᱯᱚᱲᱟ ᱾
ᱠᱟᱱᱟ ᱦᱮᱸ, ᱟᱨ ᱮᱠᱷᱚᱱ ᱡᱟᱦᱟᱸ ᱦᱟᱸᱜ ᱢᱤᱫᱴᱟᱝ ᱮᱠᱫᱚᱢ ᱡᱟᱦᱟᱸ ᱮᱠᱫᱚᱢ ᱢᱚᱱᱮᱨᱮ ᱟᱹᱰᱤ ᱞᱟᱜᱟᱣ ᱜᱚᱫᱚᱜ-ᱟ ᱡᱟᱦᱟᱸ ᱥᱮᱨᱤᱧ ᱠᱟᱛᱷᱟ ᱥᱮᱨᱮᱧ
ᱦᱮᱸ ᱾
ᱚᱱᱟ ᱯᱟᱦᱤᱞ ᱥᱮᱨᱤᱧ ᱠᱚ ᱟᱵᱚᱣᱟᱜ ᱡᱟᱦᱟᱸ ᱮᱠᱫᱚᱢ ᱯᱟᱦᱤᱞ ᱵᱤᱫᱟᱹᱞ ᱨᱮᱱᱟᱜ ᱠᱟᱛᱷᱟ ᱚᱱᱟ ᱥᱮᱨᱤᱧ ᱛᱟᱞᱟ ᱛᱮᱜᱮ ᱡᱟᱦᱟᱸ ᱥᱟᱵ ᱟᱹᱜᱩ ᱦᱮᱜ ᱠᱟᱱᱟ ᱚᱱᱟ ᱠᱚ ᱦᱟᱜ ᱟᱫᱚ ᱵᱟᱹᱭ ᱵᱟᱹᱭ ᱛᱮ ᱟᱫᱚᱜ ᱠᱟᱱᱟ ᱚᱱᱟ ᱠᱚᱦᱚᱸ ᱵᱟᱵᱚᱱ ᱥᱮᱬᱟᱭᱮᱫ ᱠᱟᱱᱟ ᱾ ᱦᱮᱸ ᱾
ᱥᱟᱹᱨᱤ ᱜᱮᱛᱚ ᱢᱟᱱᱮ ᱢᱟᱱᱮ ᱢᱚᱱᱮ ᱨᱮ ᱜᱟᱹᱦᱤᱨ ᱢᱟᱱᱮ ᱨᱟᱜ ᱦᱚᱪᱚᱭᱟᱭ ᱦᱚᱲᱮ ᱨᱟᱜ ᱦᱚᱪᱚᱭᱟᱭ ᱾ ᱩᱭᱦᱟᱹᱨ ᱦᱚᱪᱚᱭᱮᱭᱟᱭ ᱜᱟᱹᱦᱤᱨ ᱛᱮ ᱢᱟᱱᱮ ᱛᱤᱱᱟᱹᱝ ᱜᱟᱱ ᱠᱟᱛᱷᱟ ᱢᱮᱱᱟᱜ-ᱟ ᱾ ᱦᱮᱸ ᱦᱚᱲᱢᱚ ᱨᱮᱱᱟᱜ ᱩᱵ ᱠᱚ ᱢᱟᱱᱮ ᱛᱩᱞ ᱜᱚᱫᱚᱜ-ᱟ, ᱦᱚᱲᱢᱚ ᱠᱚ ᱨᱩᱢᱩᱭ ᱜᱚᱫᱚᱜ-ᱟ ᱾ ᱢᱚᱱᱮ ᱵᱷᱤᱛᱤᱨ ᱠᱷᱚᱱᱮᱢ ᱩᱭᱦᱟᱹᱨ ᱦᱚᱪᱚᱜᱚᱫ ᱢᱮᱭᱟ ᱢᱟᱱᱮ ᱥᱮᱨᱮᱧ ᱨᱮᱱᱟᱜ ᱠᱟᱛᱷᱟ ᱨᱚᱲ ᱨᱟᱦᱟ ᱾ ᱟᱨ ᱚᱝᱠᱟᱱᱟᱜ ᱢᱟᱱᱮ ᱜᱷᱚᱴᱚᱱ ᱠᱚᱭ ᱞᱮᱭᱟ ᱱᱚᱜ-ᱚᱭ ᱥᱮᱸᱫᱽᱨᱟ ᱠᱚᱨᱮᱱᱟᱜ ᱥᱮᱨᱮᱧ ᱡᱚᱠᱷᱚᱱ ᱠᱚ ᱪᱟᱞᱟᱜ-ᱟ ᱢᱮᱲᱦᱮᱫ ᱥᱟᱠᱚᱢ ᱠᱚ ᱛᱩᱜ ᱦᱚᱴᱚ ᱠᱟᱛᱮᱜ ᱩᱱᱤ ᱥᱮᱸᱫᱽᱨᱟᱟᱭ ᱪᱟᱞᱟᱜ-ᱟ ᱨᱩᱣᱟᱹᱲᱟᱭ ᱥᱮ ᱵᱟᱝ ᱱᱚᱜ-ᱚᱭ ᱱᱚᱝᱠᱱᱟᱜ ᱠᱤᱪᱷᱩ ᱥᱮᱨᱮᱧ ᱠᱚ ᱢᱮᱱᱟᱜ-ᱟ ᱾ ᱦᱮᱸ ᱾ ᱟᱵᱚᱣᱟᱜ ᱢᱟ ᱡᱷᱚᱛᱚ ᱥᱮᱨᱣᱟ ᱨᱮᱜᱮ ᱢᱟᱱᱮ ᱵᱟᱯᱞᱟ ᱨᱮᱛᱟᱢ ᱥᱮᱨᱮᱧ, ᱵᱷᱟᱰᱟᱱ ᱨᱮᱛᱟᱢ ᱥᱮᱨᱮᱧ, ᱵᱩᱠᱟᱹ ᱛᱚᱯᱟ ᱨᱮ ᱥᱮᱨᱮᱧ, ᱦᱮᱸ ᱾ ᱟᱣ ᱨᱟᱹᱥᱠᱟᱹ ᱥᱚᱢᱚᱭ ᱥᱮᱨᱮᱧ, ᱡᱚᱛᱚ ᱨᱮᱜᱮ ᱨᱚᱲ ᱨᱮᱜᱮ ᱥᱮᱨᱮᱧ ᱾
ᱦᱮᱸ ᱟᱨ ᱮᱠᱷᱚᱱ ᱢᱟ ᱦᱟᱜ ᱦᱮᱸ ᱟᱫᱚ ᱦᱟᱸᱜ ᱠᱟᱴᱤᱡ ᱤᱧ ᱢᱮᱱᱮᱜ-ᱟ ᱮᱠᱫᱚᱢ ᱞᱟᱦᱟ ᱵᱤᱫᱟᱹᱞ ᱮᱠᱫᱚᱢ ᱯᱟᱹᱦᱤᱞ ᱵᱤᱫᱟᱹᱞ ᱨᱮ ᱠᱟᱹᱴᱤᱜ ᱟᱸᱡᱚᱢ ᱵᱟᱲᱟ ᱦᱩᱭ ᱟᱠᱟᱱᱟ
ᱦᱟᱸ ᱾
ᱠᱩᱫᱩᱢ ᱠᱩᱫᱩᱢ ᱠᱟᱛᱷᱟ, ᱮᱠᱷᱚᱱ ᱢᱟ ᱠᱩᱫᱩᱢ ᱠᱟᱛᱷᱟ ᱜᱮ ᱵᱟᱝ ᱠᱚ ᱠᱩᱫᱩᱢᱮᱜ ᱠᱟᱱ ᱫᱚ ᱾ ᱛᱟᱦᱞᱮ ᱚᱱᱟ ᱠᱚᱦᱚᱸ ᱛᱚ ᱦᱮᱸ ᱦᱮᱸ ᱚᱱᱟᱜᱮ ᱚᱱᱟ ᱦᱚᱸ ᱟᱫ ᱤᱫᱤᱜ ᱠᱟᱱᱟ ᱟᱨ ᱠᱟᱹᱦᱱᱤ ᱠᱟᱹᱦᱱᱤ ᱠᱚᱦᱚᱸ ᱮᱠᱫᱚᱢ ᱮᱠᱟᱞ ᱜᱮ ᱦᱮᱸ ᱞᱟᱦᱟ ᱛᱮᱫᱚ ᱦᱚᱭᱛᱳ ᱵᱟᱯᱩ ᱦᱟᱲᱟᱢ ᱠᱚ ᱴᱷᱮᱱ ᱠᱷᱚᱱ ᱢᱚᱪᱟ ᱠᱟᱛᱷᱟ ᱛᱮ ᱟᱢᱫᱟᱜᱟᱱ ᱠᱟᱹᱦᱱᱤ ᱠᱚ ᱞᱟᱹᱭ ᱠᱟᱛᱮ ᱟᱸᱡᱚᱢ ᱦᱩᱭᱩᱜ ᱠᱟᱱ ᱛᱟᱦᱮᱸᱫ, ᱮᱠᱷᱚᱱ ᱫᱚ ᱚᱱᱠᱟ ᱚᱱᱟ ᱫᱩᱲᱩᱵ ᱯᱟᱱᱛᱮ ᱜᱮ ᱪᱟᱵᱟᱣ ᱠᱟᱱᱟ ᱾
ᱦᱮᱸ ᱥᱟᱹᱨᱤ ᱜᱮᱛᱚ ᱤᱭᱟᱹ ᱠᱩᱫᱩᱢ ᱠᱚ ᱛᱟᱨᱯᱚᱨᱮ ᱜᱤᱫᱽᱨᱟᱹ ᱵᱟᱹᱣᱞᱤ ᱞᱟᱹᱜᱤᱫ ᱱᱚᱣᱟ ᱠᱟᱹᱴᱤᱡ ᱜᱤᱫᱽᱨᱟᱹ ᱠᱚ ᱡᱚᱠᱷᱚᱱ ᱵᱚᱱ ᱵᱷᱩᱞᱟᱹᱣ ᱠᱚᱣᱟ ᱥᱮ ᱠᱟᱹᱴᱤᱡ ᱜᱤᱫᱽᱨᱟᱹ ᱠᱚ ᱱᱮᱛ ᱛᱟᱨ ᱫᱚᱠᱚ ᱦᱤᱲᱤᱧ ᱮᱫᱟ ᱵᱟᱝᱠᱷᱟᱱ ᱢᱳᱵᱟᱭᱤᱞ ᱨᱮ ᱥᱮᱨᱮᱧ ᱛᱮᱱᱟᱜ ᱠᱚ ᱟᱸᱡᱚᱢ ᱟᱠᱚ ᱠᱟᱱᱟ, ᱢᱮᱱᱠᱷᱟᱱ ᱩᱱ ᱚᱠᱛᱚ ᱫᱚ ᱪᱮᱫ ᱠᱚ ᱪᱤᱠᱟᱹᱭᱟ ᱦᱮᱸ ᱮ ᱟᱞᱮ ᱠᱩᱱᱩ ᱵᱟᱭ ᱨᱟᱜᱟ ᱥᱤᱢ ᱪᱩᱯᱤ ᱞᱮ ᱨᱟᱯᱟᱜ ᱟᱭᱟ ᱦᱮᱸ ᱡᱚᱢ ᱡᱚᱢ ᱡᱚᱢ ᱱᱚᱜ-ᱚ ᱱᱚᱝᱠᱟᱱᱟᱜ ᱢᱤᱫᱴᱟᱝ ᱤᱭᱟᱹ ᱠᱚ ᱠᱟᱛᱷᱟ ᱩᱱᱤ ᱜᱤᱫᱽᱨᱟᱹ ᱫᱚ ᱵᱟᱭ ᱵᱩᱡᱷᱟᱹᱣ ᱮᱫᱟ ᱡᱮ, ᱥᱤᱢ ᱪᱩᱯ ᱪᱩᱯᱤ ᱫᱚ ᱪᱮᱫ ᱠᱟᱱᱟ ᱢᱮᱱᱠᱷᱟᱱ ᱩᱱᱤ ᱢᱤᱫᱴᱟᱝ ᱟᱲᱟᱝ ᱮ ᱟᱸᱡᱚᱢ ᱮᱫᱟ ᱡᱟᱦᱟᱸ ᱫᱚᱠᱚ ᱦᱤᱞᱟᱹᱣ ᱵᱟᱲᱟᱭ ᱠᱟᱱᱟ ᱩᱱᱤ ᱫᱚ ᱛᱷᱤᱨ ᱠᱚᱜ ᱠᱟᱱᱟ ᱾ ᱦᱮᱸ ᱱᱚᱣᱟ ᱠᱚᱵᱚᱱ ᱟᱫ ᱤᱫᱤ ᱠᱟᱜ ᱠᱟᱱᱟ ᱾ ᱟᱹᱰᱤᱜᱟᱱ ᱟᱫ ᱠᱟᱱᱟ ᱟᱹᱰᱤ
ᱮᱠᱫᱚᱢ ᱟᱹᱰᱤᱜᱟᱱ ᱟᱫ ᱟᱠᱟᱱᱟ ᱟᱨ ᱮᱱᱮᱡ ᱥᱮᱨᱮᱧ ᱢᱟ ᱮᱠᱷᱚᱱ ᱢᱟ ᱚᱱᱮ ᱡᱟᱦᱟᱸ ᱢᱚᱰᱟᱨᱱ ᱨᱮ ᱪᱟᱹᱞᱩᱜ ᱠᱟᱱᱟ ᱚᱱᱟ ᱪᱮᱛᱟᱱ ᱜᱮ ᱡᱟᱹᱥᱛᱤ ᱠᱚ ᱫᱷᱮᱭᱟᱱᱮᱫ ᱠᱟᱱᱟ ᱟᱨ ᱫᱚᱝ ᱞᱟᱜᱽᱲᱮ ᱮᱱᱮᱡ ᱥᱮᱨᱮᱧ ᱨᱩ ᱠᱚᱦᱚᱸ ᱠᱚ ᱟᱫ ᱤᱫᱤᱭᱮᱫᱟ ᱵᱟᱹᱭ ᱵᱟᱹᱭᱛᱮ ᱾ ᱦᱮᱸ ᱚᱱᱟ ᱠᱚᱦᱚᱸ ᱫᱟᱦᱚ ᱫᱚᱦᱚ ᱞᱟᱜᱟᱣ ᱟᱵᱚᱱᱟ ᱾
ᱫᱚᱦᱚ ᱞᱟᱜᱟᱣ ᱟᱵᱚᱱᱟ ᱦᱮᱸ ᱾ ᱟᱨ ᱛᱚᱵᱮ ᱟᱨ ᱢᱤᱫᱴᱟᱝ ᱠᱟᱛᱷᱟᱧ ᱞᱟᱹᱭᱟ ᱵᱤᱪᱟᱹᱨ ᱟᱪᱟᱨ ᱠᱚᱦᱚᱸ ᱱᱮᱛᱟᱨ ᱠᱤᱱᱛᱩ ᱟᱵᱚ ᱥᱮᱨᱣᱟ ᱞᱮᱠᱟ ᱫᱚ ᱠᱷᱩᱵ ᱟᱸᱴ ᱠᱚᱫᱚ ᱵᱟᱭ ᱦᱩᱭᱩᱜ ᱠᱟᱱᱟ ᱢᱟᱥᱮ ᱚᱱᱟ ᱤᱫᱤᱠᱟ ᱠᱟᱛᱮᱫ ᱢᱤᱫ-ᱵᱟᱨ ᱠᱟᱛᱷᱟ ᱞᱟᱹᱭ ᱛᱟᱞᱟᱝ ᱢᱮ᱾
ᱚᱱᱟ ᱵᱤᱪᱟᱹᱨ ᱟᱪᱟᱨ ᱠᱚᱫᱚ ᱮ ᱯᱟᱹᱦᱤᱞ ᱵᱤᱫᱟᱹᱞ ᱡᱟᱦᱟᱸ ᱞᱮᱠᱟ ᱵᱤᱪᱟᱹᱨ ᱠᱚ ᱦᱩᱭᱩᱜ ᱠᱟᱱ ᱛᱟᱦᱮᱸᱫ᱾ ᱦᱮᱸ ᱥᱮ ᱟᱫᱚ ᱮᱠᱷᱚᱱ ᱫᱚ ᱦᱟᱸᱜ ᱵᱟᱹᱭ ᱵᱟᱹᱭᱛᱮ ᱟᱫᱚ ᱡᱩᱜ ᱠᱚ ᱵᱚᱫᱚᱞ ᱟᱠᱟᱱ ᱛᱮ ᱮᱠᱫᱚᱢ ᱚᱱᱟ ᱵᱤᱪ ᱪᱟᱹᱨ ᱠᱚᱨᱮᱱᱟᱜ ᱡᱟᱦᱟᱸ ᱟᱵᱚᱣᱟᱜ ᱡᱟᱦᱟᱸ ᱟᱹᱨᱤ ᱠᱟᱱᱟ᱾
ᱟᱹᱨᱤ ᱠᱟᱱᱟ ᱦᱮᱸ ᱦᱮᱸ᱾
ᱦᱮᱸ ᱚᱱᱟ ᱠᱚᱫᱚ ᱟᱫᱚ ᱵᱟᱹᱭ ᱵᱟᱹᱭ ᱛᱮᱠᱚ ᱞᱚᱴᱚᱢ ᱤᱫᱤᱭᱮᱫᱟ᱾
ᱮᱴᱟᱜ ᱟᱹᱨᱤᱪᱟᱹᱞᱤ ᱥᱮᱫ ᱪᱟᱞᱟᱣ ᱜᱚᱫᱚᱜ ᱠᱟᱱᱟ᱾
ᱮᱴᱟᱜ ᱟᱹᱨᱤᱪᱟᱹᱞᱤ ᱥᱮᱫ ᱪᱟᱞᱟᱣ ᱜᱚᱫᱚᱜ ᱠᱟᱱᱟ ᱚᱱᱮ ᱢᱚᱱ ᱦᱩᱭᱩᱜ ᱠᱟᱱᱟ ᱚᱱᱟ ᱦᱮᱸ ᱚᱱᱟ ᱡᱟᱦᱟᱸ ᱫᱚᱝ ᱨᱩ ᱨᱩ ᱛᱩᱞᱩᱡ ᱞᱟᱜᱽᱲᱮ ᱨᱩ ᱜᱚᱫ ᱠᱮᱫᱟ᱾
ᱦᱮᱸ ᱦᱮᱸ ᱦᱮᱸ ᱮᱠᱫᱚᱢ ᱚᱱᱮ ᱚᱱᱠᱟᱱ ᱠᱟᱛᱷᱟ ᱦᱮᱸ ᱟᱫᱚ ᱟᱛᱳ ᱴᱚᱞᱟ ᱨᱮ ᱡᱮ ᱢᱟᱹᱡᱷᱤ ᱜᱚᱲᱮᱛ ᱠᱚ ᱱᱟᱯᱟᱭ ᱡᱮ ᱟᱛᱮ ᱠᱚ ᱫᱩᱲᱩᱵ ᱠᱟᱛᱮᱫ ᱠᱚ ᱥᱟᱞᱟ ᱜᱚᱴᱟᱭᱟ᱾ ᱤᱱᱟᱹ ᱠᱷᱟᱱ ᱫᱚ ᱱᱚᱝᱠᱟ ᱱᱟᱭ ᱵᱟᱲᱮ ᱱᱟᱯᱟᱭ ᱵᱟᱲᱮ ᱢᱟ ᱛᱟᱦᱮᱱ ᱯᱮ᱾ ᱱᱚᱝᱠᱟ ᱫᱚ ᱚᱱᱠᱟ ᱠᱟᱛᱮᱜ ᱥᱮᱨᱣᱟ ᱞᱮᱠᱟ ᱫᱚ ᱟᱫᱚ ᱵᱟᱵᱚᱱ ᱪᱟᱞᱟᱜ᱾
ᱦᱮᱸ ᱚᱱᱟ ᱠᱚᱦᱚᱸ ᱟᱯᱱᱟ ᱜᱮᱵᱚᱱ ᱟᱫ ᱤᱫᱤᱭᱮᱫᱟ ᱦᱮᱸ᱾
ᱟᱨ ᱦᱚᱨᱚᱜ ᱵᱟᱸᱫᱮ ᱠᱚᱦᱚᱸ ᱟᱫ ᱤᱫᱤᱭ ᱠᱟᱱᱟ ᱟᱹᱰᱤ᱾
ᱦᱮᱸ ᱮᱠᱫᱚᱢ ᱟᱹᱰᱤᱜᱮ ᱮᱠᱷᱚᱱ ᱢᱟ ᱚᱱᱟ ᱥᱟᱹᱲᱤ ᱵᱟᱸᱫᱮ ᱠᱚᱦᱚᱸ ᱮᱠᱷᱚᱱ ᱫᱚ ᱟᱫᱚ ᱵᱟᱹᱭ ᱵᱟᱹᱭᱛᱮ ᱢᱳᱰᱟᱨᱱ ᱥᱮᱫ ᱜᱮ ᱪᱟᱞᱟᱜ ᱠᱟᱱᱟ ᱯᱟᱹᱦᱤᱞᱟᱜ ᱠᱚᱢᱟ ᱵᱚᱱ ᱦᱮᱸ ᱵᱟᱹᱜᱤ ᱤᱫᱤᱭᱮᱫᱟ᱾
ᱠᱷᱟᱸᱰᱟ ᱞᱩᱜᱽᱲᱤ ᱠᱚᱠᱚ ᱵᱟᱸᱫᱮᱭᱟ ᱩᱱ ᱚᱠᱛᱚ ᱨᱮ ᱦᱮᱸ ᱜᱚᱲᱚᱢ ᱦᱟᱲᱟᱢ ᱜᱚᱲᱚᱢ ᱵᱩᱰᱷᱤ ᱠᱚ ᱯᱟᱹᱧᱪᱤ ᱫᱷᱩᱛᱤ ᱜᱮ ᱦᱩᱭᱩᱜ ᱠᱟᱱᱟ ᱠᱚ᱾ ᱟᱨ ᱠᱚ ᱜᱟᱢᱪᱷᱟ ᱠᱚ ᱡᱟᱦᱟᱱᱟᱜ ᱠᱚᱨᱮ ᱯᱮᱲᱟ ᱚᱲᱟᱜ ᱡᱟᱦᱟᱸ ᱛᱤᱱ ᱥᱟᱺᱜᱤᱧ ᱜᱮ ᱪᱟᱞᱟᱜ᱾ ᱟᱨ ᱛᱚ ᱚᱱᱟ ᱠᱚᱦᱚᱸ ᱵᱚᱱ ᱟᱫ ᱤᱫᱤ ᱠᱟᱜ ᱠᱟᱱᱟ ᱱᱮᱛᱟᱨ ᱫᱚ᱾
ᱦᱮᱸ ᱟᱨ ᱮᱠᱷᱚᱱ ᱫᱚ ᱦᱟᱸᱜ ᱚᱱᱟ ᱯᱟᱹᱦᱤᱞ ᱫᱚ ᱚᱱᱟ ᱵᱟᱝᱠᱤ ᱧᱩᱛᱩᱢᱟᱱ ᱢᱤᱫᱴᱟᱝ ᱦᱚᱨᱚᱜᱼᱟ ᱠᱟᱴᱟ ᱨᱮᱠᱚ ᱦᱚᱨᱚᱜ ᱮᱫ ᱠᱟᱱ ᱛᱟᱦᱮᱸᱫ ᱫᱚ᱾
ᱚᱦᱳ ᱴᱷᱤᱠ ᱴᱷᱤᱠ ᱴᱷᱤᱠ ᱚᱱᱟ ᱯᱟᱜᱽᱨᱟ ᱠᱚ ᱛᱟᱯᱚᱨ ᱛᱟᱨᱯᱚᱨᱮ ᱰᱟᱸᱰᱟ ᱨᱮ ᱦᱩᱭᱩᱜ ᱠᱟᱱᱟ ᱚᱱᱟ ᱮ ᱡᱮ ᱱᱤᱯᱷᱯᱩᱨ ᱠᱚ ᱛᱟᱯᱚᱨᱮ ᱦᱮᱸ ᱛᱚᱲᱟ ᱠᱚ᱾ ᱢᱟᱞᱟ ᱠᱚ ᱛᱟᱯᱚᱨᱮ ᱦᱩᱭᱩᱜ ᱠᱟᱱᱟ ᱦᱟᱯᱮ ᱚᱱᱟ ᱴᱤᱯᱤᱱ ᱨᱮᱱᱟᱜ ᱤᱭᱟᱹ ᱞᱮ ᱠᱚ ᱦᱚᱴᱚᱜ ᱨᱮᱠᱚ ᱦᱚᱨᱚᱜ ᱫᱚ ᱪᱮᱫ ᱠᱟᱱᱟ? ᱮ ᱦᱟᱥᱞᱤ ᱦᱟᱥᱞᱤ ᱥᱮᱪᱮᱫ ᱠᱚᱠᱚ ᱞᱟᱹᱭᱮ-ᱟ᱾ ᱦᱮᱸ ᱦᱩ ᱱᱚᱜ-ᱚ ᱱᱚᱝᱠᱟᱱᱟᱜ ᱦᱩᱭᱩᱜ ᱠᱟᱱᱟ ᱵᱟᱝᱠᱤ ᱮᱢᱟᱱ ᱠᱚ ᱱᱚᱜᱚ ᱱᱟ ᱠᱚ ᱟᱫ ᱤᱫᱤᱭ ᱠᱟᱱᱟ ᱥᱟᱡᱽ ᱥᱤᱝᱜᱟᱹᱨ ᱡᱤᱱᱤᱥ ᱠᱚᱦᱚᱸ ᱟᱫ ᱤᱫᱤᱭ ᱠᱟᱱᱟ᱾
ᱟᱜ ᱤᱫᱤᱜ ᱠᱟᱱᱟ ᱡᱚᱛᱚ ᱜᱮ